ᱦᱳᱭ ᱦᱳᱭ ᱦᱳᱭ ᱵᱚᱭᱦᱟ ᱡᱚᱦᱟᱨ ᱜᱮ ᱡᱚᱦᱟᱨ ᱜᱮ, ᱟ ᱥᱟᱜᱩᱱ ᱥᱤᱸᱜᱟᱹᱲ ᱦᱳᱭ ᱦᱳᱭ ᱱᱟᱯᱟᱭ ᱜᱮ ᱮᱸᱜ ᱟᱢᱜᱮ ᱪᱮᱫᱞᱮᱠᱟ ᱢᱮᱱᱟᱜ ᱢᱮᱭᱟ?
ᱦᱮᱸ ᱤᱧ ᱱᱟᱯᱟᱭ ᱜᱮ ᱢᱤᱱᱟᱹᱧᱟ ᱤᱧ ᱦᱚᱸ ᱱᱚᱜᱼᱚᱭ ᱚᱲᱟᱜ ᱠᱚᱨᱮ ᱜᱤᱧ ᱫᱩᱲᱩᱵ ᱵᱟᱲᱟ ᱠᱟᱱᱟ᱾
ᱟᱪᱪᱷᱟ ᱟᱪᱪᱷᱟ ᱟᱹᱰᱤ ᱱᱟᱯᱟᱭ ᱜᱮ ᱛᱟᱦᱞᱮ, ᱟ ᱟᱨ ᱤᱧ ᱦᱚᱸ ᱦᱚᱸᱜᱼᱚᱭ ᱚᱲᱟᱜ ᱨᱮᱜᱮ ᱢᱮᱱᱟᱜ ᱟᱠᱟᱫᱤᱧᱟ ᱦᱮᱸ ᱾ ᱛᱷᱚᱲᱟ ᱢᱮᱨᱚᱢ ᱠᱚ ᱢᱮᱱᱟᱜ ᱠᱚᱣᱟ ᱚᱲᱟᱜ ᱨᱮ ᱩᱱᱠᱩ ᱜᱤᱧ ᱟᱲᱟᱜ ᱟᱠᱟᱫ ᱠᱚᱣᱟ ᱟᱛᱤᱧ ᱫᱟᱠᱚ ᱵᱟᱲᱜᱮ ᱥᱮᱱ ᱨᱮ ᱾
ᱟᱪᱪᱷᱟ ᱾
ᱯᱟᱞᱦᱟ ᱡᱚ ᱱᱟᱲᱤ ᱠᱚᱠᱚ ᱡᱚᱢ ᱵᱟᱲᱟᱭᱮᱫᱟ ᱾
ᱟᱪᱪᱷᱟ, ᱟᱨ ᱥᱤᱛᱩᱝ ᱵᱩᱡ ᱥᱤᱛᱩᱝ ᱵᱩᱡᱷᱟᱹᱜ ᱠᱟᱱᱟ ᱥᱮ ᱥᱮ ᱤᱭᱟᱹ ᱵᱩᱡᱷᱟᱹᱜ ᱠᱟᱱᱟ ᱜᱚᱝᱠᱮ
ᱦᱮᱸ ᱱᱤᱛᱚᱜ ᱫᱚ ᱥᱤᱛᱩᱝ ᱫᱚ ᱥᱤᱛᱩᱝ ᱮᱫ ᱜᱮᱭᱟᱭ ᱟᱭᱢᱟ ᱜᱮ ᱢᱮᱱᱠᱷᱟᱱ ᱟᱫᱚ ᱦᱟᱸᱜ ᱱᱤᱛᱚᱜ ᱫᱚ ᱱᱚᱜᱼᱚᱭ ᱵᱮᱲᱟ ᱠᱚᱭ ᱦᱟᱥᱩᱨᱚᱜ ᱠᱟᱱᱟᱭ ᱛᱚ ᱾ ᱦᱮᱸ ᱟᱫᱚ ᱦᱟᱸᱜ ᱠᱟᱴᱤᱡ ᱞᱟᱲᱮᱡ ᱦᱤᱡᱩᱜ ᱠᱟᱱᱟ ᱫᱤᱱ ᱵᱮᱲᱟ ᱫᱚ ᱫᱚᱢᱮ ᱥᱤᱛᱩᱝ ᱫᱚᱢᱮ ᱛᱟᱦᱮᱸ ᱵᱟᱝ ᱜᱟᱱᱚᱜ ᱠᱟᱱᱟ ᱾
ᱦᱩᱸ ᱮᱠᱫᱚᱢ ᱾
ᱟᱨ ᱛᱟᱦᱚᱞᱮ ᱵᱚᱭᱦᱟ ᱞᱟᱹᱭ ᱦᱩᱭᱩᱜ ᱠᱟᱱ ᱫᱚ ᱠᱟᱹᱴᱤᱡ ᱱᱚᱣᱟ ᱩᱫᱽᱜᱟᱹᱨ ᱠᱟᱱᱟ ᱛᱚ ᱫᱚᱢᱮ ᱛᱟᱞᱚᱦᱮ ᱠᱟᱴᱤᱡ ᱫᱟᱬᱟᱱ ᱠᱚ ᱥᱮᱱ ᱦᱩᱭ ᱠᱚᱜ ᱫᱚ ᱾
ᱟᱪᱪᱷᱟ ᱚᱠᱟ ᱚᱠᱟ ᱥᱮᱫ ᱪᱟᱞᱟᱜ ᱦᱩᱭᱩᱜᱼᱟ ᱜᱚᱢᱠᱮ ᱞᱟᱹᱭ ᱢᱮᱥᱮ ᱢᱟ ᱾ ᱛᱟᱦᱚᱞᱮ ᱚᱱᱛᱮ ᱪᱟᱞᱟᱜ ᱦᱩᱭᱩᱜᱼᱟ ᱩᱱᱫᱚ ᱜᱚᱨᱚᱢ ᱫᱟᱬᱟᱱ ᱠᱟᱹᱡ ᱾
ᱚᱱᱟ ᱜᱮᱛᱚ
ᱚᱱᱠᱟ ᱥᱩᱨ ᱥᱩᱯᱩᱨ ᱧᱚᱜ ᱜᱮ ᱵᱮᱥᱤ ᱥᱟᱸᱹᱜᱤᱧ ᱫᱚ ᱵᱟᱝ ᱟᱨᱠᱤ ᱦᱮᱸ ᱥᱮ ᱵᱟᱝ ᱾
ᱦᱳᱭ ᱦᱳᱭ ᱦᱳᱭ ᱥᱩᱨ ᱥᱩᱯᱩᱨ ᱦᱟᱸᱜ ᱟᱵᱚ ᱱᱚᱣᱟ ᱠᱚ ᱟᱵᱚ ᱱᱚᱣᱟ ᱯᱚᱱᱚᱛ ᱨᱮᱫᱚ ᱡᱮᱢᱚᱱ ᱫᱟᱨᱡᱤᱞᱤᱝ ᱡᱚᱞᱯᱟᱭ ᱡᱞᱯᱟᱭᱜᱩᱲᱤ ᱦᱮᱸ ᱟᱥᱟᱢ ᱦᱟᱹᱵᱤᱡ ᱪᱟᱞᱟᱣ ᱜᱟᱱᱚᱜᱼᱟ, ᱟᱫᱚ ᱚᱱᱟ ᱠᱚᱜᱮ ᱞᱟᱹᱭ ᱦᱩᱭᱩᱜ ᱠᱟᱱᱟ ᱱᱚᱣᱟ ᱥᱤᱛᱩᱝ ᱨᱮ ᱠᱟᱹᱴᱤᱡ ᱵᱚᱱ ᱫᱟᱬᱟ ᱵᱟᱲᱟ ᱞᱮᱱᱠᱷᱟᱱ ᱫᱚ ᱟᱹᱰᱤ ᱪᱮᱴᱷᱟ ᱵᱩᱡᱷᱟᱹᱣ ᱠᱚᱜᱼᱟ ᱾
ᱦᱳᱭ ᱟᱹᱰᱤ ᱪᱮᱴ
ᱪᱮᱫᱟᱜ ᱦᱮᱸ ᱦᱳᱭ ᱦᱳᱭ ᱪᱮᱫᱟᱜ ᱥᱮ ᱚᱱᱛᱮ ᱫᱚ ᱠᱟᱹᱴᱤᱡ ᱦᱮᱢᱟᱞ ᱫᱤᱥᱚᱢ ᱛᱚ ᱾
ᱦᱳᱭ ᱦᱳᱭ ᱛᱟᱦᱚᱞᱮ ᱦᱮᱸ ᱟᱪᱪᱷᱟ, ᱛᱟᱦᱚᱞᱮ ᱮᱸ ᱚᱱᱠᱟ ᱛᱤᱱᱟᱹᱜ ᱜᱟᱱ ᱜᱚᱱᱚᱝ ᱠᱟᱛᱮ ᱵᱚᱱ ᱪᱟᱸᱫᱟᱭ ᱞᱮᱠᱷᱚ ᱵᱚᱱ ᱪᱟᱞᱟᱼᱟ ᱾
ᱟ ᱚᱱᱟ ᱚᱱᱟ ᱫᱚ ᱦᱟᱸᱜ-ᱮ ᱩᱸ ᱜᱚᱝᱠᱮ ᱴᱷᱤᱠ ᱫᱚ ᱦᱟᱸᱜ ᱦᱮᱸ ᱴᱷᱤᱠ ᱫᱚ ᱟᱣᱨᱤ ᱴᱷᱤᱠᱚᱜᱼᱟ ᱟᱫᱚ ᱤᱧ ᱦᱟᱸᱜ ᱤᱧ ᱢᱚᱱᱮ ᱢᱚᱱᱮᱛᱮ ᱵᱷᱤᱛᱤᱨ ᱵᱷᱤᱛᱤᱨ ᱛᱮᱦᱟᱸᱜ ᱤᱧ ᱞᱮᱠᱷᱟ ᱡᱚᱠᱷᱟ ᱟᱸᱠᱷᱟᱣ ᱠᱟᱫᱟ ᱦᱮᱸ ᱚᱱᱛᱮ ᱦᱟᱸᱜ ᱯᱮ ᱯᱩᱱ ᱫᱤᱱ ᱱᱟᱜ ᱦᱟᱸᱜ ᱵᱚᱱ ᱛᱟᱦᱮᱱ ᱜᱮᱭᱟ ᱾
ᱟᱪᱪᱷᱟ ᱟᱪᱪᱷᱟ ᱟᱪᱷᱟ ᱟᱪᱷᱟᱷᱟ ᱾
ᱫᱟᱨᱡᱤᱞᱤᱝ ᱵᱚᱱ ᱪᱟᱞᱟᱜᱼᱟ ᱯᱮ ᱯᱩᱱ ᱫᱤᱱ ᱵᱚᱱ ᱛᱟᱦᱮᱱ ᱠᱷᱟᱱ ᱫᱚ ᱦᱟᱸᱜ ᱢᱚᱴᱟᱢᱩᱴᱤ ᱚᱱᱠᱟ ᱯᱚᱱᱨᱚ ᱦᱟᱡᱟᱨ ᱜᱟᱱ ᱠᱟᱛᱮᱮᱫ ᱫᱚ ᱦᱟᱸᱜ ᱞᱟᱜᱟᱣ ᱟᱵᱚᱱᱟ ᱾
ᱟᱪᱪᱷᱟ ᱾
ᱪᱮᱫᱟᱜ ᱥᱮ ᱫᱟᱬᱟᱱ ᱛᱮᱫᱚ ᱦᱟᱸᱜ ᱫᱚᱢᱮ ᱠᱷᱚᱨᱪᱟ ᱫᱚ ᱵᱟᱹᱱᱩᱜ ᱠᱟᱫᱟ ᱦᱮᱸ ᱚᱸᱰᱮ ᱦᱟᱸᱜ ᱨᱩᱢ ᱨᱮ ᱦᱟᱸᱜ ᱡᱟᱦᱟᱸ ᱚᱲᱟᱜ ᱨᱮᱵᱚᱱ ᱛᱟᱦᱮᱱᱟ ᱦᱮᱸ ᱚᱱᱟ ᱚᱲᱟᱜ ᱠᱚᱨᱮᱱᱟᱜ ᱜᱮ ᱦᱟᱸᱜ ᱠᱟᱹᱴᱤᱡ ᱠᱟᱹᱣᱰᱤ ᱫᱚ ᱡᱟᱹᱥᱛᱤ ᱠᱚ ᱦᱟᱛᱟᱣᱟ ᱾
ᱡᱟᱥᱛᱤ ᱠᱚ ᱦᱟᱛᱟᱣᱟ ᱾
ᱦᱳᱭ ᱦᱳᱭ ᱛᱟᱦᱚᱞᱮ ᱟᱨ ᱟᱯᱮ ᱚᱱᱟ ᱠᱚᱨᱮ ᱡᱩᱫᱤ ᱟᱨᱚ ᱚᱱᱠᱟᱱ ᱪᱟᱞᱟᱜ ᱨᱮᱱ ᱪᱟᱞᱟᱜ ᱞᱟᱹᱜᱤᱫ ᱠᱚ ᱢᱮᱱᱟᱜ ᱠᱚ ᱠᱷᱟᱱ ᱫᱚ ᱛᱟᱦᱚᱞᱮ ᱠᱷᱚᱵᱚᱨ ᱠᱚ ᱦᱟᱛᱟᱣ ᱢᱮ ᱦᱮᱸ ᱾
ᱮᱠᱫᱚᱢ ᱮᱠᱫᱚᱢ ᱦᱟᱛᱟᱣᱟ ᱫᱤᱠᱤ ᱡᱩᱫᱤ ᱚᱠᱟᱱ ᱠᱚ ᱪᱟᱞᱟᱜ ᱠᱷᱟᱱ ᱠᱚ ᱾
ᱦᱳᱭ ᱦᱳᱭ ᱾ ᱟᱨ ᱱᱚᱸᱰᱮ ᱠᱷᱚᱱ ᱪᱮᱫ ᱛᱮᱵᱚᱱ ᱪᱟᱞᱟᱣ ᱞᱮᱱᱠᱷᱟᱱ ᱱᱟᱯᱟᱭᱚᱜᱼᱟ ᱵᱟᱥᱛᱮ ᱥᱮ ᱴᱨᱮᱹᱱ ᱠᱚᱛᱮ ᱵᱚᱱ ᱪᱟᱞᱟᱣ ᱞᱮᱱᱠᱷᱟᱱ ᱱᱟᱯᱟᱭᱚᱜᱼᱟ ᱾
ᱟᱫᱚ ᱵᱚᱠᱚᱧ ᱱᱤᱛᱚᱜ ᱫᱚ ᱤᱧ ᱫᱚ ᱢᱟᱱᱮ ᱱᱚᱝᱠᱟᱧ ᱞᱟᱹᱭᱫᱟ ᱡᱟᱦᱟᱸ ᱫᱚ ᱠᱟᱹᱡ ᱮ ᱱᱚᱝᱠᱟ ᱡᱮᱢᱚᱱ ᱟᱵᱚ ᱵᱚᱱ ᱪᱟᱞᱟᱜᱼᱟ ᱟᱻ ᱴᱨᱮᱹᱱ ᱛᱮᱵᱚᱱ ᱪᱟᱞᱟᱜᱼᱟ, ᱥᱮ, ᱵᱟᱥ ᱛᱮᱵᱚᱱ ᱪᱟᱞᱟᱜᱼᱟ, ᱵᱟᱥ ᱫᱚ ᱵᱟᱥ, ᱢᱟᱱᱮ ᱵᱟᱥ ᱫᱚ, ᱮᱠᱪᱩᱭᱮᱞᱤ ᱱᱚᱰᱮ ᱠᱷᱚᱱᱟᱜ, ᱡᱩᱫᱤ ᱵᱚᱱ ᱪᱟᱞᱟᱜᱼᱟ ᱠᱟᱹᱡ, ᱵᱷᱟᱲᱟ ᱠᱟᱹᱡ ᱵᱮᱥᱤ ᱧᱚᱜ, ᱞᱟᱜᱟᱣ ᱚᱱᱟ, ᱟᱫᱚ ᱴᱨᱮᱱ, ᱛᱮᱠᱷᱟᱱ ᱵᱚᱱ ᱪᱟᱞᱟᱣ ᱞᱮᱱᱠᱷᱟᱱ, ᱠᱟᱹᱡ ᱱᱟᱥᱮᱱᱟᱜ ᱫᱚ, ᱠᱚᱢᱚᱜ ᱛᱟᱵᱚᱱᱟ ᱾
ᱦᱳᱭ ᱦᱳᱭ ᱦᱮᱸ, ᱟᱫᱚ, ᱟᱵᱚ ᱱᱚᱣᱟ, ᱵᱟᱸᱠᱩᱲᱟ ᱵᱟᱡᱟᱨ ᱠᱷᱚᱱ ᱫᱚ, ᱵᱟᱥ ᱦᱚᱸ, ᱢᱮᱱᱟᱜ ᱟᱠᱟᱫᱼᱟ ᱾ ᱮᱼᱮᱠᱫᱚᱢ, ᱦᱟᱸᱰᱮ ᱪᱟᱞᱟᱜ ᱨᱮᱱᱟᱜ, ᱵᱟᱥ ᱢᱮᱱᱟᱜ ᱟᱠᱟᱫᱟ, ᱥᱤᱞᱤᱜᱩᱲᱤ ᱪᱟᱞᱟᱜ ᱨᱮᱱᱟᱜ, ᱡᱚᱞ ᱡᱚᱞᱯᱟᱭᱜᱩᱲᱤ, ᱫᱟᱨᱡᱤᱞᱤᱝ, ᱚᱱᱟ ᱠᱚᱫᱚ, ᱪᱟᱞᱟᱣ ᱜᱟᱱᱚᱜᱼᱟ ᱾ ᱥᱤᱞᱤᱜᱩᱲᱤ ᱦᱟᱹᱵᱤᱡ ᱫᱚ ᱦᱟᱸᱜ, ᱵᱟᱥ ᱢᱮᱱᱟᱜ ᱟᱠᱟᱫᱟ, ᱵᱟᱸᱠᱩᱲᱟ ᱠᱷᱚᱱ ᱫᱚ, ᱦᱟᱸᱜ ᱾ ᱦᱮᱸ, ᱮᱥᱴᱮᱴ ᱵᱟᱥ ᱠᱚ, ᱢᱮᱱᱟᱜ ᱟᱠᱟᱫᱟ, ᱟᱫᱚ ᱵᱟᱥ ᱛᱮᱵᱚᱱ, ᱪᱟᱞᱟᱜ ᱠᱷᱟᱱ ᱫᱚ, ᱦᱟᱸᱻ ᱮᱠᱴᱩ ᱦᱮᱸ, ᱵᱷᱟᱲᱟ ᱠᱚᱫᱚ, ᱡᱟᱹᱥᱛᱤ ᱜᱮ, ᱞᱟᱜᱟᱣ ᱟᱵᱚᱱᱟ ᱾ ᱮᱸᱻᱮ, ᱟᱫᱚ ᱴᱨᱮᱱ ᱛᱮ, ᱡᱩᱫᱤ ᱵᱚᱱ, ᱪᱟᱞᱟᱜ ᱛᱟᱦᱟᱞᱮ, ᱯᱳᱭ ᱯᱳᱭᱞᱳ, ᱚᱠᱟᱨᱮ, ᱟᱠᱟ ᱠᱷᱚᱱ, ᱪᱟᱞᱟᱜ ᱞᱟᱜᱟᱣ ᱟᱵᱚᱱᱟ?
ᱟᱫᱚ, ᱴᱨᱮᱱ ᱫᱚ, ᱤᱧ ᱫᱩᱧ ᱢᱚᱱᱮᱫᱟ, ᱱᱚᱰᱮ, ᱟᱵᱚ ᱡᱩᱫᱤ, ᱴᱨᱮᱱ ᱛᱮᱵᱚᱱ ᱪᱟᱞᱟᱜᱼᱟ, ᱚᱠᱟ ᱨᱮᱵᱚᱱ ᱩᱰᱩᱝᱼᱟ, ᱚᱠᱟ ᱨᱮᱵᱚᱱ ᱫᱮᱡᱚᱜᱼᱟ, ᱚᱱᱟ ᱠᱟᱛᱷᱟᱢ ᱞᱟᱹᱭ ᱮᱫᱟ, ᱛᱚ
ᱦᱳᱭ ᱦᱳᱭ, ᱮᱠᱟ ᱨᱮᱵᱚᱱ ᱫᱮᱡᱚᱜᱼᱟ, ᱟᱨ, ᱚᱸᱰᱮ, ᱠᱷᱚᱱ ᱚᱠᱟ ᱴᱷᱮᱱ, ᱚᱠᱟ ᱴᱮᱥᱚᱱ ᱪᱟᱞᱟᱜ, ᱞᱟᱜᱟᱣ ᱟᱵᱚᱱᱟ ᱾ ᱚᱸᱰᱮ, ᱠᱷᱚᱱ ᱥᱮ, ᱰᱟᱭᱨᱮᱴ ᱴᱮᱨᱮᱱ ᱢᱮᱱᱟᱜ ᱟᱠᱟᱫᱟ, ᱚᱱᱟ ᱠᱚ, ᱠᱟᱹᱴᱤᱡ ᱮᱢ ᱵᱟᱲᱟᱭ, ᱢᱮᱱᱟᱜ ᱛᱟᱢ ᱠᱷᱟᱱ ᱫᱚ,
ᱦᱮᱸ, ᱟᱫᱚ, ᱱᱚᱸᱰᱮ ᱠᱷᱚᱱᱟᱜ ᱫᱚ, ᱮᱠᱪᱩᱭᱞᱤ ᱤᱧᱟᱹᱜ ᱫᱚ, ᱠᱷᱟᱱ ᱩᱱᱟᱹᱜ ᱫᱚ, ᱵᱟᱰᱟᱭ ᱵᱟᱹᱱᱩᱜᱼᱟ ᱾ ᱟᱫᱚ ᱦᱟᱸᱜ, ᱠᱷᱚᱵᱚᱨ ᱦᱟᱛᱟᱣ ᱞᱮᱱᱠᱷᱟᱱ ᱫᱚ, ᱴᱷᱤᱠ ᱜᱮ, ᱪᱟᱞᱟᱣ ᱫᱚ, ᱜᱟᱱᱚᱜᱼᱟ, ᱚᱱᱟ ᱫᱚ, ᱚᱥᱩᱵᱤᱫᱟ ᱵᱟᱹᱱᱩᱜᱼᱟ, ᱟᱫᱚ, ᱱᱚᱣᱟ ᱠᱚ, ᱟᱜᱮ ᱜᱮᱵᱚᱱ ᱡᱚᱜᱟᱲ ᱞᱮᱜᱮ, ᱛᱤᱱᱟᱹᱜ ᱜᱟᱱ ᱦᱚ, ᱦᱚᱲ ᱵᱚᱱ, ᱦᱳᱭᱳᱜ ᱠᱟᱱᱟ, ᱫᱮᱠᱷᱤ, ᱚᱱᱟ ᱜᱮᱵᱚᱱ, ᱧᱮᱞ ᱵᱟᱲᱟ ᱧᱚᱜ ᱞᱮᱜᱮ, ᱦᱮᱸᱥᱮ ᱾
ᱦᱳᱭ ᱦᱳᱭ ᱾
ᱟᱫᱚ ᱵᱚᱱ, ᱪᱟᱞᱟᱜᱼᱟ ᱟᱨᱠᱤ, ᱰᱟᱨ ᱡᱟ, ᱜᱚᱨᱚᱢ ᱠᱟᱱᱟ ᱾ ᱢᱟᱱᱮ, ᱠᱟᱹᱡ ᱫᱟᱬᱟ ᱟᱹᱜᱩᱣᱟᱜ ᱠᱷᱟᱱ, ᱢᱚᱱᱮ ᱠᱚᱦᱚᱸ, ᱯᱷᱨᱮᱥ ᱵᱩᱡᱷᱟᱹᱜᱼᱟ, ᱟᱨ ᱦᱚᱲᱢᱚ ᱡᱤᱣᱤ ᱠᱚᱦᱚᱸ, ᱨᱮᱭᱟᱲ ᱵᱩᱡᱷᱟᱹᱼᱟ ᱾
ᱟᱫᱚ, ᱚᱱᱟᱜᱮ ᱦᱟᱸᱜ, ᱜᱚᱝᱠᱮ, ᱢᱟᱱᱮ, ᱤᱧ ᱢᱮᱫᱴᱮᱱ ᱦᱟᱸᱜ, ᱜᱟᱛᱮ ᱠᱚᱲᱟ ᱜᱮᱧ, ᱠᱩᱞᱤ ᱞᱮᱫᱮᱭᱟ ᱾
ᱦᱮᱸᱻ ᱾
ᱦᱮᱸ, ᱩᱱᱤ ᱞᱟᱹᱭ ᱮᱫᱟᱭ, ᱴᱨᱮᱱ ᱛᱮᱯᱮ, ᱪᱟᱞᱟᱣ ᱞᱮᱱᱠᱷᱟᱱ ᱦᱟᱸᱜ, ᱱᱚᱸᱰᱮ ᱠᱷᱚᱱ ᱫᱚ ᱦᱟᱸᱜ, ᱥᱚᱨᱟ ᱥᱚᱨᱤ ᱫᱚ ᱦᱟᱸᱜ, ᱚᱸᱰᱮ ᱫᱚ, ᱵᱟᱯᱮ ᱥᱮᱱ ᱫᱟᱲᱮᱭᱟᱜᱼᱟ, ᱛᱚ ᱞᱟᱹᱭ ᱮᱫᱟᱭ, ᱵᱟᱸᱠᱩᱲᱟ, ᱵᱟᱸᱠᱩᱲᱟ ᱨᱮ ᱡᱩᱫᱤ ᱯᱮ, ᱫᱮᱡᱚᱜᱼᱟ
ᱦᱩᱸᱻ ᱾
ᱵᱟᱸᱠᱩᱲᱟ ᱨᱮ, ᱫᱮᱡ ᱠᱟᱛᱮ, ᱚᱸᱰᱮ ᱠᱷᱚᱱ, ᱦᱟᱣᱲᱟ ᱪᱟᱞᱟᱜ, ᱞᱟᱜᱟᱣ ᱟᱵᱚᱱᱟ, ᱦᱮᱸ ᱾ ᱦᱟᱣᱲᱟ ᱠᱷᱚᱱ ᱫᱚ ᱦᱟᱸᱜ, ᱚᱱᱛᱮᱱᱟᱜ ᱴᱨᱮᱱ ᱫᱚ, ᱢᱮᱱᱟᱜ ᱟᱠᱟᱫᱟ, ᱚᱱᱛᱮ ᱮᱼᱟᱻ, ᱥᱤᱞᱤᱜᱩᱲᱤ ᱥᱮᱱ ᱫᱚ ᱦᱟᱸᱜ, ᱛᱮᱫ ᱫᱚ ᱦᱟᱸᱜ, ᱪᱟᱞᱟᱣ ᱜᱟᱱᱚᱜᱼᱟ, ᱚᱸᱰᱮ ᱠᱷᱚᱱ ᱫᱚ, ᱱᱚᱸᱰᱮ ᱠᱷᱚᱱ, ᱟᱬᱜᱚ ᱠᱟᱛᱮ ᱫᱩᱵᱟᱨᱚ, ᱟᱨᱦᱚᱸ ᱵᱟᱥ ᱠᱚ, ᱥᱟᱵ ᱦᱩᱭᱩᱜᱼᱟ ᱾
ᱟᱪᱪᱷᱟ ᱾
ᱟᱨ, ᱡᱩᱫᱤ ᱵᱚᱱ ᱞᱟᱹᱭᱟ, ᱟᱥᱟᱢ ᱪᱟᱞᱟᱜ, ᱛᱟᱦᱞᱮ, ᱟᱥᱟᱢ ᱦᱚᱸ, ᱦᱟᱣᱲᱟ ᱠᱷᱚᱱ ᱫᱚ ᱟᱥᱟᱢ, ᱴᱨᱮᱱ ᱢᱮᱱᱟᱜ ᱟᱠᱟᱫᱟ ᱾
ᱦᱩᱸᱦᱩᱸ, ᱵᱟᱝ ᱱᱟᱯᱟᱭᱚᱜ ᱜᱮᱭᱟ, ᱱᱟᱯᱟᱭᱚᱜ ᱜᱮᱭᱟ, ᱚᱱᱟ ᱦᱚᱸ ᱾
ᱦᱳᱭ ᱦᱳᱭ, ᱟᱨ ᱵᱟᱠᱷᱟᱱ, ᱟᱫᱚ ᱟᱵᱚ, ᱱᱚᱣᱟ ᱥᱩᱨ ᱥᱩᱯᱩᱨ ᱨᱮᱦᱚᱸ, ᱱᱚᱰᱮ ᱵᱷᱟᱹᱞᱤ, ᱢᱤᱫ ᱴᱮᱱ ᱫᱟᱬᱟᱱ ᱡᱟᱭᱜᱟ, ᱢᱮᱱᱟᱜ ᱟᱠᱟᱫᱟ, ᱫᱤᱜᱷᱟ ᱨᱮ, ᱦᱮᱸ ᱾ ᱮᱻ ᱫᱤᱜᱷᱟ, ᱱᱚᱸᱰᱮ ᱡᱩᱫᱤ ᱵᱚᱱ, ᱪᱟᱞᱟᱜᱼᱟ, ᱫᱤᱜᱷᱟ ᱨᱮᱦᱚᱸ, ᱚᱸᱰᱮ ᱱᱟᱣᱟ ᱱᱟᱣᱟ, ᱮᱠᱷᱚᱱ ᱫᱚᱢᱮ, ᱢᱚᱸᱡᱽ ᱢᱚᱸᱡᱽ ᱠᱚ, ᱥᱟᱡᱟᱣ ᱟᱠᱟᱫᱟ, ᱪᱷᱚᱵᱤ ᱠᱚ ᱧᱮᱞ ᱦᱩᱭᱩᱜ ᱠᱟᱱᱟ ᱾
ᱟᱪᱪᱷᱟ! ᱚᱱᱟ ᱦᱚᱸ, ᱵᱷᱟᱹᱜᱮᱜ ᱜᱮᱭᱟ, ᱟᱨᱠᱤ, ᱚᱸᱰᱮ ᱦᱚᱸ, ᱥᱮᱱ ᱞᱮᱱᱠᱷᱟᱱ, ᱦᱮᱸ ᱥᱮ ᱵᱟᱝ?
ᱦᱳᱭ, ᱦᱳᱭ ᱦᱳᱭ ᱾
ᱟᱪᱪᱷᱟ! ᱴᱷᱤᱠ ᱜᱮᱭᱟ ᱦᱟᱸᱜ, ᱰᱤᱥᱟᱹᱭᱤᱴ ᱟᱵᱚᱱ ᱰᱤᱥᱟᱭᱤᱰ ᱟᱵᱚᱱ, ᱚᱱᱠᱟᱱᱟᱜ, ᱡᱩᱫᱤ ᱚᱱᱠᱟᱱᱟᱜ, ᱡᱟᱭᱜᱟ ᱠᱚ, ᱟᱨᱠᱤ ᱛᱤᱱᱟᱹᱜ ᱠᱤᱪᱷᱩ ᱢᱟᱱᱮ, ᱧᱮᱞ ᱢᱟᱱᱮ, ᱚᱱᱠᱟ ᱫᱤᱥᱟᱹ ᱦᱤᱡᱩᱜ ᱠᱟᱱᱟ, ᱚᱠᱟ, ᱚᱠᱟ ᱠᱚᱵᱚᱱ, ᱤᱭᱟᱹᱭᱟ ᱟᱨᱠᱤ, ᱚᱱᱟ ᱠᱚᱵᱚ, ᱟᱜᱮ ᱵᱚᱱ ᱞᱤᱥᱴ ᱠᱟᱛᱮ ᱢᱤᱫᱴᱟᱝ ᱵᱚᱱ ᱳᱰᱳᱝᱟ ᱟᱨᱠᱤ ᱧᱮᱞ ᱟᱵᱚᱱ ᱡᱩᱫᱤ ᱵᱟᱨ ᱡᱟᱭᱜᱟ ᱵᱚᱱ ᱪᱟᱞᱟᱜ ᱠᱷᱟᱱ ᱵᱟᱨ ᱡᱟᱭᱜᱟ ᱜᱮᱵᱚᱱ ᱪᱟᱞᱟᱜᱼᱟ।
ᱦᱳᱭ ᱦᱳᱭ ᱩᱭᱦᱟᱹᱨ ᱧᱟᱢ ᱵᱚᱱ ᱛᱤᱱᱟᱹᱜ ᱜᱟᱱ ᱡᱟᱭᱜᱟ ᱛᱚᱵᱮ ᱡᱟᱭᱜᱟ ᱫᱚ ᱢᱮᱱᱟᱜᱼᱼ ᱠᱟᱫᱟ ᱟᱵᱚ ᱱᱚᱣᱟ ᱫᱚ ᱥᱳᱨ ᱥᱳᱯᱳᱨ ᱨᱮᱱᱟᱜ ᱟᱫᱚ ᱡᱩᱫᱤ ᱥᱟᱺᱜᱤᱧ ᱥᱮᱱ ᱵᱚᱱ ᱢᱚᱱᱮᱭᱟ ᱦᱟᱱᱛᱮ ᱪᱮᱱᱱᱟᱭ ᱥᱮᱫ ᱡᱩᱫᱤ ᱵᱚᱱ ᱞᱟᱹᱭᱟ ᱢᱟᱱᱟᱞᱤ ᱫᱚ ᱢᱮᱱᱟᱜ ᱟᱠᱟᱫᱟ ᱦᱮᱸ ᱱᱚᱛᱮ ᱩᱲᱤᱥᱥᱟ ᱟᱵᱚ ᱡᱩᱫᱤ ᱵᱚᱱ ᱞᱟᱹᱭᱟ ᱚᱱᱛᱮ ᱦᱚᱸ ᱢᱮᱱᱟᱜ ᱟᱠᱟᱫᱟ ᱯᱩᱨᱤ ᱢᱮᱱᱟᱜ ᱟᱠᱟᱫᱟ ᱦᱮᱸ ᱚᱸᱰᱮ ᱥᱚᱢᱩᱫᱨᱚ ᱢᱮᱱᱟᱜ ᱟᱠᱟᱫᱟ ᱦᱮᱸ। ᱟᱨᱚ ᱦᱟᱱᱛᱮ ᱡᱩᱫᱤ ᱵᱚᱱ ᱞᱟᱹᱭᱟ ᱢᱩᱢᱵᱟᱭ ᱥᱮᱱ ᱢᱩᱢᱵᱟᱭ ᱜᱮᱴ ᱦᱚᱸ ᱪᱟᱞᱟᱣ ᱜᱟᱱᱚᱜ ᱛᱟᱵᱚᱱᱟ ᱢᱩᱢᱵᱟᱭ ᱫᱩᱣᱟᱹᱨ ᱡᱮ ᱦᱮᱸ ᱟᱵᱚᱣᱟᱜ ᱤᱱᱰᱤᱭᱟ ᱫᱩᱣᱟᱹᱨ ᱠᱚ ᱞᱟᱹᱭᱮᱫ ᱢᱟᱱᱮ ᱵᱷᱟᱨᱚᱛ ᱨᱮᱱᱟᱜ ᱫᱩᱣᱟᱹᱨ
ᱦᱩᱸ ᱦᱩᱸ ᱦᱩᱸ
ᱮᱸ
ᱛᱟᱞᱦᱮ ᱚᱲᱟᱜ ᱠᱚᱨᱮ ᱫᱚ ᱦᱤᱛᱚᱜ ᱫᱚ ᱚᱲᱟᱜ ᱠᱚᱨᱮ ᱜᱮ ᱢᱮᱱᱟᱢᱟ ᱵᱟᱝ
ᱦᱳᱭ ᱮᱠᱷᱚᱱ ᱫᱚ ᱚᱲᱟᱜ ᱠᱚᱨᱮ ᱜᱮ ᱢᱮᱱᱟᱜ ᱠᱟᱫᱤᱧᱟ ᱟᱻ ᱚᱲᱟᱜ ᱨᱮ ᱩᱱᱠᱩ ᱢᱮᱨᱚᱢ ᱵᱷᱤᱰᱤ ᱼᱼ ᱠᱚ ᱢᱮᱱᱟᱜ ᱠᱚᱣᱟ ᱩᱱᱠᱩ ᱠᱚᱜᱮ ᱧᱮᱞ ᱵᱟᱲᱟ ᱦᱩᱭᱩᱜ ᱠᱟᱱᱟ ᱦᱟᱸᱜ ᱟᱫᱚᱼᱼ ᱮᱸᱜ ᱚᱲᱟᱜ ᱦᱚᱲ ᱦᱚᱸ ᱠᱟᱹᱴᱤᱡ ᱯᱮᱲᱟ ᱚᱲᱟᱜ ᱠᱚ ᱥᱮᱱ ᱠᱟᱱᱟ ᱵᱟᱯᱞᱟ ᱚᱲᱟᱜ ᱠᱚ ᱦᱩᱭᱩᱜ ᱠᱟᱱᱟ ᱛᱚ ᱱᱤᱛᱚᱜ ᱫᱚ ᱫᱚᱢᱮ।
ᱟᱪᱪᱷᱟ ᱟᱪᱪᱷᱟ।
ᱛᱟᱞᱦᱮ ᱩᱱᱠᱩ ᱦᱟᱸᱜ ᱵᱟᱝ ᱠᱚ ᱨᱩᱣᱟᱹᱲ ᱦᱮᱡ ᱞᱮᱱᱠᱷᱟᱱ ᱫᱚ ᱦᱟᱸᱜ ᱟᱸᱻ ᱮᱠᱷᱚᱱ ᱫᱚ ᱦᱟᱸᱜ ᱚᱠᱟᱛᱮ ᱜᱮ ᱵᱟᱹᱧ ᱥᱮᱱ ᱫᱟᱲᱮᱜ ᱠᱟᱱᱟ।
ᱦᱮᱸ ᱦᱮᱸ।
ᱟᱢ ᱫᱚ ᱛᱟᱞᱦᱮ ᱟᱫᱚ ᱪᱤᱫ ᱠᱚᱢ ᱪᱤᱠᱟᱹᱭ ᱫᱟ ᱯᱟᱲᱦᱟᱣ ᱠᱚᱢᱟ ᱢᱩᱪᱟᱹᱫ ᱮᱱ ᱛᱟᱢ ᱟᱨ ᱛᱟᱞᱦᱮ ᱡᱟᱦᱟᱱᱟᱜᱼᱼ ᱠᱷᱩᱫᱤ ᱠᱚ ᱵᱟᱢ ᱮ ᱵᱤᱱᱤᱰ ᱠᱚᱨᱮ ᱵᱟᱢ ᱫᱩᱲᱩᱵ ᱠᱟᱱᱟ?
ᱟ ᱱᱤᱛᱚᱜ ᱫᱚ ᱦᱟᱸᱜ ᱢᱚᱱᱮᱭ ᱫᱟᱹᱧ ᱱᱚᱣᱟ ᱤᱭᱟᱹ ᱠᱚᱢᱯᱤᱴᱤᱵᱽ ᱮᱠᱡᱟᱢ ᱠᱚᱨᱮᱱᱟᱜ ᱜᱮ ᱟᱨᱠᱤ ᱛᱮᱭᱟᱨᱤ ᱠᱚᱧ ᱦᱟᱛᱟᱣ ᱫᱟ ᱦᱤᱛᱚᱜ ᱫᱚ ᱯᱟᱲᱦᱟᱜ ᱠᱚᱢᱟ ᱢᱩᱪᱟᱹᱫ ᱱᱟ ᱟᱫᱚ ᱛᱟᱞᱦᱮ ᱢᱚᱱᱮ ᱵᱟᱲᱟᱭ ᱫᱤᱧ ᱠᱚᱢᱯᱤᱴᱤᱯ ᱮᱠᱡᱟᱢ ᱠᱚᱨᱮᱱᱟᱜ ᱜᱮ ᱠᱟᱹᱡ ᱵᱷᱟᱜᱮ ᱧᱚᱜ ᱯᱟᱦᱲᱟᱜ ᱦᱳᱭᱳᱜᱼᱟ ᱡᱮ ᱚᱱᱟ ᱠᱚ ᱵᱤᱱᱤᱰ ᱮᱢ ᱦᱳᱭᱳᱜ ᱠᱟᱛᱮᱫ ᱡᱩᱫᱤ ᱟᱨᱦᱚᱸ ᱢᱤᱫᱴᱟᱝ ᱞᱟᱯᱷᱟᱝ ᱥᱮᱪᱮᱫ ᱥᱮᱫ ᱪᱟᱞᱟᱣ ᱜᱟᱱᱚᱜ ᱠᱷᱟᱱ ᱟᱹᱰᱤ ᱢᱟᱱᱮ ᱠᱟᱹᱡ ᱮ ᱱᱟᱯᱟᱭ ᱧᱚᱜ ᱵᱩᱡᱷᱟᱹᱜᱼᱟ ᱥᱮ ᱟᱵᱚ ᱢᱤᱫᱴᱮᱱ ᱮᱢᱱᱤ ᱛᱮᱜᱮ ᱟᱵᱚ ᱦᱚᱲ ᱢᱟ ᱟᱹᱰᱤ ᱛᱟᱭᱱᱚᱢ ᱨᱮ ᱢᱮᱱᱟᱜ ᱵᱚᱱᱟ ᱮᱸᱻ ᱵᱚᱭᱦᱟ ᱪᱮᱫ ᱤᱧ ᱞᱟᱹᱭᱟ ᱟᱫᱚ ᱞᱟᱹᱭ ᱛᱮᱱᱟᱜ ᱫᱚ ᱚᱱᱮ ᱚᱝᱠᱟ ᱜᱮ ᱟᱫᱚ ᱚᱱᱟᱜᱤᱧ ᱢᱚᱱᱮ ᱵᱟᱲᱟᱭ ᱫᱟ ᱫᱤᱠᱷᱤ ᱡᱩᱫᱤ ᱚᱝᱠᱟᱱᱟᱜ ᱡᱩᱫᱤ ᱠᱤᱪᱷᱩ ᱠᱚᱨᱟᱣ ᱜᱟᱱᱚᱜ ᱠᱟᱱᱟ ᱟᱨᱠᱤ ᱦᱮᱸ ᱛᱟᱞᱦᱮ ᱵᱚᱭᱦᱟ ᱟᱢ ᱫᱚ ᱛᱟᱞᱦᱮ ᱚᱱᱠᱟ ᱫᱚ ᱡᱟᱦᱟᱱᱟᱜ ᱱᱤᱛ ᱯᱚᱨᱡᱚᱱᱛᱚ ᱚᱱᱠᱟ ᱡᱟᱦᱟᱱᱟᱜ ᱮ ᱟᱵᱚ ᱱᱚᱣᱟ ᱮ ᱮᱰᱩᱼᱼ ᱠᱮᱥᱚᱱ ᱫᱤᱠ ᱫᱤᱭᱮ ᱥᱮ ᱱᱤᱛᱚᱜ ᱫᱚ ᱟᱢᱟᱜ ᱦᱚᱸᱛᱚ ᱢᱩᱪᱟᱹᱫ ᱫᱚ ᱢᱩᱪᱟᱹᱫ ᱟᱠᱟᱱ ᱛᱟᱢᱟ
ᱦᱳᱭ ᱤᱧᱟᱹᱜ ᱫᱚ ᱢᱩᱪᱟᱹᱫ ᱟᱠᱟᱱᱟ ᱦᱟᱸᱜ ᱟᱫᱚ ᱤᱧ ᱦᱚᱸ ᱡᱚᱯᱲᱟᱣ ᱫᱚ ᱢᱤᱱᱟᱹᱧᱟ ᱵᱟᱹᱜᱤ ᱫᱚ ᱦᱟᱸᱜ ᱵᱟᱹᱧ ᱵᱟᱹᱜᱤ ᱟᱠᱟᱫᱟ ᱧᱮᱞ ᱫᱩᱧ ᱧᱮᱞ ᱵᱟᱲᱟᱭᱮᱫ ᱜᱮᱭᱟ ᱟᱫᱚ ᱦᱟᱸᱜ ᱚᱱᱠᱟ ᱞᱮᱠᱟ ᱛᱚ ᱱᱤᱛᱚᱜ ᱵᱤᱱᱤᱰ ᱠᱚᱦᱚᱸ ᱵᱟᱝ ᱦᱩᱭ ᱠᱟᱱ ᱛᱟᱵᱚᱱᱟ ᱦᱮᱸ ᱟᱨ ᱛᱟᱦᱚᱞᱮ ᱡᱟᱦᱟᱸ ᱠᱚ ᱦᱩᱭᱱᱟ ᱚᱱᱟ ᱠᱚᱫᱚ ᱦᱟᱸᱜ ᱵᱟᱹᱧ ᱫᱩᱲᱩᱵ ᱟᱠᱟᱱᱟ ᱚᱱᱟ ᱠᱚ ᱵᱤᱱᱤᱰ ᱨᱮᱫᱚ ᱛᱟᱞᱦᱮ ᱦᱟᱸᱜ ᱱᱤᱛᱚᱜ ᱦᱟᱸᱜ ᱢᱮᱱᱟᱜ ᱟᱠᱟᱫᱟ ᱠᱤᱪᱷᱩ ᱜᱩᱞᱳ ᱚᱱᱟ ᱠᱚᱨᱮ ᱫᱩᱲᱩᱵ ᱦᱩᱭᱩᱜᱼᱟ
ᱟᱪᱪᱷᱟ ᱼ ᱟᱪᱪᱷᱟ ᱮᱠᱟᱞ ᱮᱠᱟᱞ ᱮᱠᱟᱞ
ᱦᱳᱭ ᱦᱳᱭ ᱟᱫᱚ ᱚᱱᱟ ᱠᱚ ᱱᱚᱣᱟ ᱠᱚᱨᱮᱜᱮ ᱦᱟᱸᱜ ᱧᱮᱞ ᱦᱩᱭᱩᱜ ᱠᱟᱱᱟ ᱵᱤᱱᱤᱰ ᱠᱚᱨᱮ ᱯᱟᱨᱚᱢ ᱞᱮᱱᱠᱷᱟᱱ ᱫᱚ ᱟᱹᱰᱤ ᱱᱟᱯᱟᱭᱚᱜᱼᱟ।
ᱦᱩᱸ ᱦᱩᱸ ᱦᱩᱸ ᱮᱠᱫᱚᱢ
ᱦᱮᱸ ᱚᱲᱟᱜ ᱢᱟᱱᱮ ᱦᱚᱲᱟᱜ ᱚᱲᱟᱜ ᱨᱮᱦᱚᱸ ᱢᱟᱱᱮ ᱩᱱᱟᱹᱜ ᱮᱠᱴᱟ ᱫᱚ ᱦᱟᱸᱜ ᱥᱚᱠᱛᱚ ᱚᱲᱟᱜ ᱫᱚ ᱵᱟᱝ ᱠᱟᱱᱟ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱟᱫᱚ ᱡᱷᱚᱛᱚ ᱜᱮ ᱟᱯᱱᱟᱨ ᱠᱚᱦᱚᱸ ᱚᱱᱠᱟᱜ ᱜᱮ ᱟᱨᱠᱤ ᱟᱵᱚ ᱛᱚ ᱟᱵᱚ ᱫᱚ ᱚᱱᱠᱟᱜᱮ ᱟᱨᱠᱤ ᱟᱵᱚ ᱫᱚ ᱮᱢᱱᱤ ᱛᱮᱜᱮ
ᱦᱳᱭ ᱦᱳᱭ ᱮᱸᱜ ᱠᱟᱹᱴᱤᱡ ᱟᱱᱟᱴ ᱠᱚᱦᱚᱸ ᱪᱟᱵᱟᱜᱼᱟ ᱚᱲᱟᱜ ᱠᱚᱨᱮᱱᱟᱜ
ᱦᱳᱭ
ᱦᱚ
ᱛᱟᱞᱦᱮ ᱱᱟᱯᱟᱭ ᱜᱮᱭᱟᱯᱮ ᱦᱤᱛᱚᱜ ᱫᱚ ᱛᱟᱦᱞᱮ ᱚᱲᱟᱜ
ᱦᱳᱭ ᱮᱠᱷᱚᱱ ᱫᱚᱞᱮ ᱱᱟᱯᱟᱭ ᱜᱮᱭᱟ, ᱟᱨ ᱦᱟᱸᱜ ᱵᱚᱭᱦᱟ ᱛᱟᱞᱮ ᱚᱲᱟᱜ ᱜᱚᱝᱠᱮ ᱠᱚᱫᱚ ᱢᱮᱱᱟᱜ ᱠᱚᱣᱟ ᱥᱮ ᱵᱟᱝ?
ᱦᱮᱸ ᱚᱱᱠᱟ ᱳ ᱢᱟᱱᱮ ᱢᱮᱱᱟᱜ ᱫᱚ ᱚᱱᱠᱟ ᱫᱚ ᱢᱮᱱᱟᱜ ᱠᱚᱜᱮᱭᱟ᱾ ᱵᱟᱝ ᱫᱚ ᱵᱟᱝ ᱟᱨᱠᱤ ᱱᱚᱠᱟ ᱫᱚ᱾
ᱦᱳᱭ ᱦᱳᱭ ᱦᱳᱭ ᱦᱮ ᱾ ᱚᱱᱟᱜᱮ ᱦᱟᱸᱜ ᱤᱧᱦᱧ ᱞᱟᱹᱭᱮᱫᱟ ᱦᱟᱸᱜ ᱚᱲᱟᱜ ᱜᱚᱢᱠᱮ ᱠᱚᱧ ᱯᱟᱸᱡᱟ ᱵᱟᱲᱟᱭᱮᱫ ᱠᱚᱣᱟ᱾ ᱦᱮᱸ ᱧᱟᱢ ᱜᱮᱦᱟᱸᱜ ᱟᱹᱣᱨᱤᱧ ᱧᱟᱢ ᱠᱚᱣᱟ ᱦᱮ᱾ ᱚᱲᱟᱜ ᱨᱮᱦᱚᱸ ᱛᱚ ᱪᱟᱥ ᱫᱤᱱ ᱥᱳᱩᱨᱩᱜ ᱠᱟᱱᱟ ᱚᱲᱟᱜ ᱨᱮᱦᱚᱸ ᱠᱟᱹᱴᱤᱡ ᱫᱚᱨᱠᱟᱨᱚᱜ ᱠᱟᱱᱟ ᱦᱚᱲ ᱠᱚ ᱦᱚᱲ ᱠᱚᱦᱚᱸᱞᱮ ᱠᱚᱢ ᱜᱮᱭᱟ᱾
ᱵᱟ ᱵᱟ ᱵᱟᱝ ᱫᱚᱨᱠᱟᱨᱚᱜ ᱜᱮᱭᱟ ᱫᱚᱨᱠᱟᱨ ᱨᱮᱱᱟᱜ ᱫᱚ᱾
ᱛᱟᱦᱚᱞᱮ ᱯᱟᱸᱡᱟ ᱵᱟᱲᱟ ᱦᱩᱭᱩᱜ ᱠᱟᱱᱟ ᱵᱟᱝ ᱧᱟᱢ ᱦᱩᱭ ᱟᱠᱟᱱᱟ ᱟᱫᱚ ᱧᱟᱢ ᱦᱩᱭ ᱞᱮᱱᱠᱷᱟᱱ ᱜᱮ ᱞᱟᱹᱭ ᱦᱩᱭᱩᱜ ᱠᱟᱱᱟ ᱟᱹᱜᱩ ᱜᱮ᱾
ᱵᱟᱝ ᱮᱠᱫᱚᱢ ᱟᱹᱜᱩ ᱦᱚᱸ ᱫᱚᱨᱠᱟᱨ ᱠᱟᱱᱟ, ᱟᱨ ᱟᱭᱩ
ᱡᱩᱫᱤ ᱵᱚᱭᱦᱟ ᱚᱱᱠᱟᱱ ᱢᱮᱱᱟᱜ ᱠᱚ ᱠᱷᱟᱱ ᱫᱚ ᱡᱟᱦᱟᱸᱭ ᱦᱚᱭᱛᱚ ᱚᱱᱠᱟ ᱠᱚ ᱯᱟᱸᱡᱟᱭᱮᱫ ᱠᱚᱣᱟ
ᱟᱪᱪᱷᱟ ᱮᱠᱫᱚᱢ ᱮᱠᱫᱚᱢ ᱠᱷᱚᱵᱚᱨ ᱦᱩᱭᱩᱜᱼᱟ ᱛᱟᱦᱚᱞᱮ ᱡᱩᱫᱤ ᱚᱱᱠᱟ ᱡᱩᱫᱤ ᱨᱤᱯᱳᱴ ᱤᱧ ᱦᱟᱛᱟᱭᱟ ᱮᱸᱰᱮᱠᱷᱟᱱ ᱡᱩᱫᱤ ᱠᱟ ᱡᱟᱦᱟᱸᱭ ᱠᱚᱵᱚᱨ ᱠᱚ ᱦᱟᱛᱟᱣᱮᱫ ᱠᱷᱟᱱ ᱰᱮᱸ ᱠᱷᱟᱱ ᱚᱵᱚᱥᱥᱳ ᱤᱧ ᱡᱟᱱᱟᱣ ᱟᱢᱟ ᱦᱮᱸ ᱥᱮ ᱵᱟᱝ ᱾ ᱚᱱᱟ ᱱᱟᱯᱟᱭᱚᱜ ᱜᱮᱭᱟ᱾
ᱦᱳᱭ ᱦᱚ᱾
ᱛᱟᱦᱚᱞᱮ ᱱᱤᱛᱚᱜ ᱫᱚ ᱚᱱ ᱚᱲᱟᱜ ᱠᱚᱨᱮ ᱜᱮ ᱢᱮᱱᱟᱢᱟ, ᱛᱟᱦᱚᱞᱮ ᱫᱟᱠᱟ ᱠᱚᱫ ᱡᱚᱢ ᱡᱚᱢ ᱟᱠᱟᱫᱟ ᱥᱮ ᱵᱟᱝ?
ᱦᱳᱭ ᱫᱟᱠᱟ ᱠᱚ ᱡᱚᱢ ᱦᱩᱭᱟᱱᱟ ᱫᱟᱠᱟ ᱠᱚ ᱡᱚᱢ ᱠᱟᱛᱮᱜ ᱜᱮ ᱦᱟᱜ ᱱᱚᱭᱚ ᱵᱳᱭᱦᱳᱹᱲ ᱥᱮᱱ ᱩᱰᱩᱝ ᱦᱩᱭ ᱟᱠᱟᱱᱟ ᱱᱩᱠᱩ ᱡᱤᱵᱽᱼᱡᱤᱭᱟᱹᱞᱤ ᱟᱹᱜᱩ ᱦᱩᱭ ᱠᱟᱱᱟ᱾
ᱟᱪᱪᱷᱟ ᱟᱪᱪᱷᱟ ᱟᱪᱷᱟ ᱪᱷᱟ ᱪᱷᱟ ᱾
ᱟᱫᱚ ᱱᱤᱛᱳ ᱫᱚ ᱦᱟᱜ ᱩᱱᱟᱹᱜ ᱮᱠᱴᱟᱻ ᱤᱭᱟᱹ ᱫᱚ ᱵᱟᱹᱱᱩᱜ ᱟᱠᱟᱫᱟ ᱪᱟᱯ ᱫᱚ ᱵᱟᱹᱱᱩᱜ ᱟᱠᱟᱫᱟ ᱪᱮᱫᱟᱜ ᱥᱮ ᱛᱚᱞᱟ ᱠᱚᱦᱚ ᱟᱹᱣᱨᱤ ᱠᱚ ᱱᱤᱛᱚᱜ ᱫᱚ ᱟᱲᱟᱜ ᱜᱤᱰᱤ ᱨᱮᱦᱚᱸ ᱪᱟᱹᱞᱩᱜ ᱜᱮᱭᱟ ᱦᱮᱸ ᱟᱨᱦᱜ ᱯᱮ ᱫᱤᱱ ᱯᱚᱨᱮ ᱫᱚ ᱦᱟᱸᱜ ᱫᱟᱜ ᱠᱚ ᱡᱟᱹᱲᱤ ᱞᱮᱠᱷᱟᱱ ᱫᱚ ᱦᱟᱸᱜ ᱟᱲᱟᱜ ᱜᱤᱰᱤ ᱠᱚᱫᱚ ᱵᱟᱭ ᱜᱟᱱᱚᱜᱼᱟ᱾
ᱵᱟᱭ ᱜᱟᱱᱚᱜᱼᱟ ᱦᱮᱸ᱾
ᱦᱮᱸ ᱦᱮᱸ ᱛᱚᱠᱷᱚᱱ ᱫᱚ ᱦᱟᱸᱜ ᱚᱢᱚᱱᱚᱜ ᱛᱟᱠᱩᱣᱟ ᱚᱱᱟ ᱠᱚᱦᱚᱸ ᱠᱚ ᱱᱚᱥᱴᱚ ᱠᱚᱜᱼᱟ ᱡᱚᱢ ᱜᱚᱜᱼᱟ ᱠᱚ ᱟᱨ ᱥᱤ ᱦᱚᱸᱠᱚ ᱥᱤ ᱠᱟᱛᱟ ᱠᱚ ᱦᱟᱸᱜ ᱠᱷᱮᱛ ᱠᱚ ᱦᱟᱸᱜ᱾
ᱦᱩᱸ ᱦᱩᱸ᱾
ᱚ ᱦ
ᱚᱱᱟ ᱱᱟᱯᱟᱭ ᱜᱮ ᱠᱟᱱᱟ ᱚᱱᱟ ᱦᱚᱸ᱾
ᱦᱳᱭ ᱦᱳᱭ ᱦᱳᱭ ᱟᱨ ᱛᱟᱦᱚᱞᱮ ᱟᱯᱮ ᱥᱮᱱ ᱫᱚ ᱵᱚᱭ ᱦᱮᱸ ᱱᱮᱛᱟᱨ ᱫᱚ ᱛᱟᱦᱚᱞᱮ ᱤᱭᱟᱹ ᱠᱚᱫᱚ ᱢᱮᱱᱟᱜ ᱟᱠᱟᱫᱟ ᱥᱮ ᱵᱟᱝ ᱱᱮᱛᱟᱨ ᱢᱟ ᱟᱵᱚᱣᱟᱜ ᱥᱤᱡᱤᱱ ᱨᱮ ᱫᱚᱢᱮ ᱛᱟᱞᱮ ᱠᱟᱱᱴᱷᱟᱲ ᱩᱞ ᱵᱤᱞᱤ ᱠᱚ ᱵᱤᱞᱤᱜ ᱠᱟᱱ ᱠᱷᱩᱫ ᱠᱚ ᱢᱮᱱᱟᱜ ᱠᱟᱫᱟ ᱥᱮ ᱵᱟᱝ?
ᱛᱚᱵᱮ ᱵᱚᱭᱦᱟ ᱛᱟᱞᱮ ᱠᱟᱱᱴᱷᱟᱲ ᱠᱚᱫᱚ ᱢᱮᱱᱟᱜᱼᱟ ᱛᱚᱵᱮ ᱟᱫᱚ ᱚᱱᱟ ᱠᱳᱫ ᱮᱴᱟᱜ ᱫᱚ ᱠᱟᱹᱡ ᱱᱮᱛᱟᱨ ᱫᱚ ᱟᱨᱠᱤ ᱵᱟᱝ ᱧᱮᱞᱚᱜᱚᱜ ᱠᱟᱱᱟ᱾
ᱚ ᱟᱪᱪᱷᱟ ᱟᱪᱪᱷᱟ᱾
ᱯᱳᱫᱴᱟᱜ ᱫᱚ ᱠᱷᱩᱵ ᱠᱚᱢ ᱧᱮᱞᱚᱜᱚᱜ ᱠᱟᱱᱟ ᱧᱮᱞ ᱡᱮ ᱮᱠᱟᱞ ᱵᱟᱝ ᱧᱮᱞᱚᱜ ᱠᱟᱱᱟ ᱚᱱᱠᱟ ᱦᱚᱸ ᱵᱟᱝ ᱧᱮᱞ ᱫᱚ ᱧᱮᱞᱚᱜ ᱠᱟᱱᱟ ᱟᱨᱠᱤ ᱦᱟᱞᱠᱟ ᱯᱨᱤᱢᱟᱱ ᱛᱮ ᱟᱨᱠᱤ ᱡᱮᱢᱚᱱ ᱛᱟᱞᱮ ᱠᱚ ᱡᱮᱢᱚᱱ ᱠᱟᱱᱴᱷᱟᱲ ᱠᱚ ᱱᱚᱣᱟ ᱠᱚᱫᱚ ᱦᱮᱸ ᱮᱠᱫᱚᱢ ᱢᱮᱱᱟᱜᱼᱟ, ᱵᱟᱝ ᱫᱚ ᱵᱟᱝ ᱱᱚᱣᱟ ᱠᱚᱫᱚ ᱮᱠᱟᱞᱜᱤᱧ ᱧᱟᱢ ᱠᱤᱱᱛᱩ ᱚᱱᱟ ᱠᱳᱫ ᱠᱚ ᱠᱟᱹᱡ ᱫᱚ ᱞᱩᱯᱛᱚ ᱦᱤᱡᱩᱜ ᱠᱟᱱᱟ ᱟᱨ ᱠᱤ ᱢᱟᱱᱮ ᱫᱚᱢᱮ ᱮᱠᱴᱟ ᱫᱚ ᱵᱟᱝ ᱧᱮᱞᱚᱜᱚᱜ ᱠᱟᱱᱟ ᱟᱨᱠᱤ ᱟᱫᱚ ᱟᱵᱚᱣᱟᱜ ᱢᱟ ᱥᱟᱢᱱᱮ ᱨᱮᱢᱟ ᱟᱢᱵᱟᱵᱚᱛᱤ ᱛᱟᱵᱚᱱ, ᱛᱟᱦᱚᱞᱮ ᱢᱟᱱᱟᱣ ᱟᱯᱮ ᱚᱠᱟᱮ ᱞᱮᱠᱟ ᱟᱯᱮᱥᱮᱫ?
ᱦᱳᱭ ᱵᱚᱭᱦᱟ ᱢᱟᱱᱟᱣ ᱫᱚᱞᱮ ᱢᱟᱱᱟᱣ ᱜᱮᱭᱟ ᱟᱢᱵᱟᱵᱚᱛᱤ ᱫᱚ ᱟᱫᱚ ᱦᱮᱸ ᱚᱢᱵᱟᱵᱚᱛᱤ ᱨᱮᱫᱚ ᱟᱞᱮ ᱫᱚ ᱫᱚᱢᱮ ᱠᱤᱪᱷᱩ ᱢᱟᱱᱮ ᱱᱚᱝᱠᱟ ᱞᱮ ᱢᱟᱱᱟᱣᱟ ᱟᱨ ᱩᱞ ᱵᱤᱞᱤ ᱠᱟᱱᱴᱷᱟᱲ ᱵᱮᱞᱤ ᱚᱲᱟᱜ ᱨᱮᱱ ᱵᱚᱸᱜᱟ ᱵᱩᱨᱩ ᱠᱚ ᱠᱟᱹᱴᱤᱡ ᱫᱮᱵᱟᱼᱥᱮᱵᱟ ᱠᱟᱛᱮᱫ ᱦᱮᱸ ᱛᱟᱯᱚᱨᱮ ᱤᱧ ᱡᱟᱦᱟᱸ ᱛᱤᱱᱟᱹᱜ ᱦᱚᱲ ᱠᱚᱞᱮ ᱛᱮᱦᱮᱱᱟ ᱦᱚᱲ ᱦᱚᱯᱚᱱ ᱠᱚ ᱡᱚᱛᱚ ᱜᱮ ᱩᱞ ᱵᱤᱞᱤ, ᱠᱟᱱᱴᱷᱟᱲ ᱵᱤᱞᱤ, ᱠᱷᱟᱹᱡᱟᱹᱲᱤ ᱵᱤᱞᱤ ᱠᱚ ᱡᱚᱢ ᱠᱟᱛᱮ ᱟᱞᱮ ᱮᱸ ᱚᱱᱠᱟ ᱠᱟᱛᱮᱜ ᱨᱟᱹᱥᱠᱟᱹ ᱠᱟᱛᱮᱜ ᱞᱮ ᱠᱟᱴᱟᱣᱟ᱾ ᱮ ᱵᱚᱭᱦᱟ ᱦᱟᱯᱮ ᱛᱟᱦᱮ ᱱᱤᱛᱳᱜ ᱫᱚ ᱦᱟᱸᱜ ᱱᱚᱝᱠᱟ ᱜᱮᱞᱟᱝ ᱜᱟᱞᱢᱟᱨᱟᱣᱟ ᱦᱮᱸ ᱢᱮᱜᱴᱮᱱ ᱦᱟᱸᱜ ᱯᱷᱳᱱ ᱦᱤᱡᱩᱜ ᱠᱟᱱᱟ
ᱟᱪᱪᱷᱟ ᱴᱷᱤᱠ ᱜᱮᱭᱟ ᱛᱟᱦᱚᱞᱮ, ᱦᱮᱸ ᱦᱮᱸ ᱡᱚᱦᱟᱨ ᱜᱮ ᱢᱟ ᱡᱚᱦᱟᱨ ᱜᱮ